ᱜᱚᱢᱠᱮ ᱡᱚᱦᱟᱨ ᱜᱮ᱾
ᱦᱮᱸ ᱫᱚᱦᱲᱟ ᱨᱮ ᱟᱨᱚᱞᱟᱝ ᱧᱟᱯᱟᱢ ᱮᱱᱟ ᱟᱹᱰᱤ ᱮᱸ ᱢᱚᱸᱡᱽ ᱵᱩᱡᱷᱟᱹᱣ ᱮᱱᱟ᱾ ᱟᱫᱚ ᱮᱱᱟᱱ ᱮᱸ ᱨᱚᱯᱚᱲ ᱵᱟᱝ ᱨᱚᱯᱚᱲ ᱛᱮᱜᱮ ᱵᱟᱝ ᱢᱩᱪᱟᱹᱫ ᱛᱮᱜᱮ ᱠᱟᱛᱷᱟ ᱵᱟᱝ ᱢᱩᱪᱟᱹᱫ ᱛᱮᱜᱮ ᱦᱟᱸᱜ ᱚᱠᱟ ᱨᱮ ᱪᱚ ᱪᱤᱠᱟᱹᱭᱮᱱᱟ ᱵᱟᱝ ᱾
ᱦᱮᱸ ᱜᱚᱝᱠᱮ ᱾ ᱦᱮᱸ ᱜᱚᱝᱠᱮ, ᱦᱮᱸ ᱜᱚᱝᱠᱮ ᱚᱝᱠᱟ ᱜᱮ ᱤᱧ ᱦᱚᱸ ᱵᱟᱹᱧ ᱵᱩᱡᱽ ᱦᱮᱸ ᱜᱚᱝᱠᱮ ᱞᱟᱹᱭ ᱢᱮ ᱾
ᱱᱚᱜ-ᱚᱭ ᱫᱚ ᱱᱚᱜ-ᱚᱭ ᱟ ᱱᱮᱴᱣᱟᱨᱠ ᱨᱮᱱᱟᱜ ᱵᱮᱯᱟᱨ ᱠᱟᱱᱟ ᱛᱚ ᱟᱫᱚ ᱪᱤᱠᱟᱢ ᱵᱩᱡᱟ ᱟᱠᱟ ᱨᱮ ᱚᱠᱚᱭ ᱪᱤᱠᱟᱹᱭᱮᱫᱟ ᱾ ᱟᱫᱚ ᱧᱮᱞᱟᱜ ᱠᱟᱱᱟ ᱤᱧᱟᱜ ᱦᱚᱸ ᱴᱷᱤᱠ ᱜᱮ ᱢᱮᱱᱟᱜ-ᱟ ᱯᱷᱩᱞ ᱜᱮ ᱢᱮᱱᱟᱜ-ᱟ᱾ ᱟᱢ ᱦᱚᱸᱢ ᱞᱟᱹᱭᱮᱫᱟ ᱤᱧᱟᱹᱜ ᱦᱚᱸ ᱴᱷᱤᱠ ᱜᱮ ᱢᱮᱱᱟᱜ-ᱟ᱾ ᱚᱱᱟ ᱛᱟᱞᱟ ᱨᱮ ᱫᱚ ᱟᱨᱦᱚᱸ ᱚᱠᱚᱭ ᱪᱮᱫ ᱮ ᱪᱤᱠᱟᱹ ᱜᱚᱜ ᱠᱟᱜ ᱠᱟᱱᱟᱭ ᱵᱟᱝ᱾
ᱦᱳᱭ ᱜᱚᱝᱠᱮ ᱚᱱᱟ ᱦᱚᱸ ᱠᱟᱛᱷᱟ ᱠᱟᱱ ᱜᱮᱭᱟ᱾
ᱦᱳᱭ ᱾ ᱛᱟᱦᱞᱮ ᱪᱮᱫ ᱠᱚᱢ ᱪᱤᱠᱟᱹ ᱵᱟᱲᱟᱭ ᱮᱫᱟ?
ᱦᱮᱸ ᱪᱮᱫ ᱠᱚ ᱵᱟᱝ ᱱᱤᱛᱚᱜ ᱫᱚ ᱟᱫᱚ ᱟ ᱡᱤᱨᱟᱹᱣ ᱵᱟᱲᱟ ᱦᱳᱭ ᱠᱟᱱᱟ ᱦᱟᱸᱜ ᱠᱷᱟᱱ ᱞᱟᱸᱜᱟ ᱦᱚᱲᱢᱚ ᱛᱚ᱾ ᱠᱟᱹᱢᱤ ᱠᱟᱡᱽ ᱠᱷᱚᱱ ᱦᱮᱡᱽ ᱠᱟᱛᱮ ᱟᱫᱚ ᱡᱚᱢ ᱵᱟᱲᱟ ᱠᱟᱛᱮ ᱡᱤᱨᱟᱹᱣ ᱦᱳᱭ ᱟᱠᱟᱱᱟ᱾
ᱟᱪᱪᱷᱟ, ᱡᱟᱜ ᱜᱮ ᱾ ᱦᱮᱸ ᱞᱟᱹᱭ ᱢᱮ ᱾
ᱜᱚᱝᱠᱮ ᱛᱟᱦᱚᱞᱮ ᱱᱤᱭᱟᱹ ᱜᱷᱟᱹᱲᱤᱡ ᱢᱟ ᱟᱹᱰᱤ ᱩᱥᱛᱟᱹᱨ ᱜᱮᱜ ᱠᱟᱱ ᱵᱩᱨᱩ ᱵᱚᱸᱜᱟ ᱠᱚᱢᱟ ᱞᱮᱛᱟᱲ ᱠᱟᱱ ᱜᱮᱭᱟ, ᱛᱟᱦᱚᱞᱮ ᱮᱱᱠᱷᱟᱱ ᱵᱩᱨᱩ ᱵᱚᱸᱜᱟ ᱫᱚᱢ ᱪᱮ ᱥᱮᱱ ᱞᱮᱱᱟ ᱥᱮ ᱵᱟᱢ ᱥᱮᱱ ᱞᱮᱱᱟ?
ᱟᱫᱚᱻ ᱵᱩᱨᱩ ᱵᱚᱸᱜᱟ ᱫᱚ ᱱᱤᱡᱮᱨᱟᱜ ᱦᱚᱸ ᱟᱹᱰᱤ ᱜᱮ ᱤᱪᱪᱷᱟᱹ ᱢᱮᱱᱟᱜ ᱟᱠᱟᱫᱟ ᱪᱟᱞᱟᱣ ᱨᱮᱱᱟᱜ ᱾ ᱟᱫᱚ ᱵᱟᱝ ᱪᱟᱞᱟᱣ ᱵᱟᱲᱟ ᱦᱩᱭ ᱞᱮᱱᱟ ᱾ ᱱᱤᱭᱟᱹ ᱪᱷᱚᱴ ᱫᱚ ᱵᱟᱝ ᱪᱟᱞᱟᱣ ᱵᱟᱲᱟ ᱦᱩᱭ ᱞᱮᱱᱟ ᱾ ᱩᱱ ᱚᱠᱛᱚ ᱨᱮᱜᱮ ᱚᱱᱠᱟ ᱟᱹᱰᱤ ᱡᱳᱨ ᱥᱩᱨ ᱦᱩᱲᱩ ᱨᱚᱦᱚᱭ ᱞᱮ ᱮᱦᱚᱵ ᱠᱮᱜ-ᱟ ᱾ ᱵᱷᱤᱛᱟᱹ ᱠᱚ ᱢᱟᱜ ᱵᱟᱲᱟ ᱦᱩᱭ ᱮᱱᱟ ᱛᱚ ᱟᱫᱚ ᱚᱠᱛᱚ ᱵᱟᱝ ᱧᱟᱢ ᱞᱮᱱᱟ ᱾ ᱪᱟᱞᱟᱣ ᱫᱟᱲᱮ ᱟᱨᱠᱤ ᱛᱚ ᱟᱢᱜᱮᱢ ᱪᱟᱞᱟᱣ ᱞᱮᱱᱟ ᱥᱮ ᱪᱮᱫ?
ᱵᱟᱝ ᱜᱚᱝ ᱱᱤᱭᱟᱹ ᱜᱷᱟᱹᱲᱤᱡ ᱫᱚ ᱤᱧ ᱦᱚ ᱠᱟᱹᱴᱤᱡ ᱮ ᱠᱟᱹᱢᱤ ᱨᱮ ᱠᱟᱹᱴᱤᱡ ᱤᱧ ᱛᱟᱦᱮᱸ ᱠᱟᱱᱟ ᱮᱴᱠᱮᱴᱚᱬᱮ ᱠᱷᱟᱹᱛᱤᱨ ᱱᱤᱭᱟᱹ ᱫᱷᱟᱣ ᱫᱚ ᱵᱩᱨᱩ ᱵᱚᱸᱜᱚ ᱫᱚ ᱵᱟᱹᱧ ᱪᱟᱞᱟᱣ ᱫᱟᱲᱮ ᱠᱟᱣᱫᱟ ᱾ ᱞᱟᱦᱟ ᱫᱷᱟᱣ ᱫᱚ ᱪᱟᱞᱟᱣ ᱫᱩᱧ ᱪᱟᱞᱟᱣ ᱞᱮᱱ ᱜᱮᱭᱟ ᱾
ᱚ ᱟᱪᱪᱷᱟ ᱟᱪᱪᱷᱟ ᱵᱩᱨᱩ ᱵᱚᱸᱜᱟ ᱫᱚᱢ ᱧᱮᱞ ᱟᱠᱟᱜ ᱜᱮᱭᱟ ᱛᱟᱦᱚᱞᱮ ᱵᱟᱝ?
ᱦᱮᱸ ᱜᱚᱢᱠᱮ ᱧᱮᱞ ᱫᱚᱧ ᱧᱮᱞ ᱟᱠᱟᱫ ᱜᱮᱭᱟ ᱾ ᱟᱫᱚ ᱱᱤᱭᱟᱹ ᱫᱷᱟᱣ ᱫᱚᱠᱚ ᱢᱮᱱᱮᱜ-ᱟ ᱵᱟᱝᱢᱟ ᱥᱤᱲᱤ ᱠᱚᱠᱚ ᱛᱮᱭᱟᱨ ᱟᱠᱟᱜ-ᱟ ᱥᱮ ᱪᱮᱫ ᱟᱫᱚ ᱚᱱᱟ ᱠᱚᱜᱮ ᱚᱠᱟ ᱞᱮᱠᱟ ᱠᱚ ᱛᱮᱭᱟᱨ ᱠᱟᱜ-ᱟ ᱠᱟᱹᱴᱤᱡ ᱧᱮᱞ ᱟᱹᱜᱩ ᱞᱟᱹᱠᱛᱤ ᱛᱟᱦᱮᱸ ᱠᱟᱱᱟ ᱾ ᱟᱫᱚ ᱢᱮᱱᱠᱷᱟᱱ ᱵᱟᱝ ᱪᱟᱞᱟᱣ ᱫᱟᱲᱮ ᱦᱩᱭ ᱞᱮᱱᱟ ᱾
ᱚ ᱾ ᱟᱪᱪᱷᱟ ᱜᱚᱝᱠᱮ ᱡᱩᱫᱤ ᱠᱟᱹᱴᱤᱡ ᱮ ᱡᱩᱛ ᱛᱮᱢ ᱨᱚᱲ ᱞᱮᱠᱷᱟᱱ ᱞᱮᱠᱟ ᱵᱩᱡᱷᱟᱹᱣ ᱠᱚᱜ-ᱟ ᱾
ᱟᱪᱪᱷᱟ ᱟᱪᱪᱷᱟ ᱟᱪᱪᱷᱟ ᱾ ᱴᱷᱤᱠ ᱜᱮᱭᱟ ᱚᱥᱩᱵᱤᱫᱷᱟ ᱵᱟᱹᱱᱩᱜ-ᱟ ᱾ ᱟᱪᱪᱷᱟ ᱜᱚᱢᱠᱮ ᱛᱟᱦᱚᱞᱮ ᱮᱸ ᱜᱚᱝᱠᱮ ᱛᱟᱦᱚᱞᱮ ᱫᱟᱬᱟᱱ ᱠᱚᱫᱚ ᱚᱠᱟ ᱥᱮᱜ ᱮᱢ ᱪᱟᱞᱟᱣ ᱵᱟᱲᱟ ᱠᱟᱱ ᱜᱮᱭᱟ ᱚᱠᱟ ᱠᱚ ᱚᱠᱟ ᱴᱚᱴᱷᱟ ᱠᱚᱨᱮᱫ ᱟᱨᱠᱤ?
ᱦᱮᱸᱻ ᱫᱟᱬᱟᱱ ᱠᱚᱫᱚ ᱚᱱᱠᱟ ᱞᱟᱹᱭ ᱞᱮᱠᱟᱛᱮ ᱫᱚ ᱟ ᱡᱟᱦᱟᱸ ᱟᱵᱚᱣᱟᱜ ᱟᱞᱮ ᱥᱩᱨ ᱥᱩᱯᱩᱨ ᱨᱮ ᱢᱮᱱᱟᱜ ᱟᱠᱟᱫᱟ ᱚᱱᱠᱟ ᱜᱟᱱ ᱡᱟᱭᱜᱟ ᱨᱮᱫᱚ ᱾ ᱡᱟᱦᱟᱸ ᱞᱮᱠᱟ ᱦᱩᱭᱩᱜ ᱠᱟᱱᱟ ᱟᱞᱮ ᱚᱱᱟ ᱜᱚᱲᱵᱮᱛᱟ ᱦᱟᱱᱛᱮ ᱢᱮᱱᱟᱜ ᱟᱠᱟᱫᱟ ᱥᱮ ᱯᱟᱨᱠ ᱢᱮᱱᱟᱜ-ᱟ ᱾ ᱮᱱᱛᱮ ᱟᱨᱚ ᱱᱚᱜ-ᱱᱟ ᱢᱮᱫᱽᱱᱤᱯᱩᱨ ᱱᱚᱣᱟ ᱫᱷᱟᱨᱮ ᱦᱚᱸ ᱢᱮᱱᱟᱜ ᱠᱟᱫᱟ ᱧᱮᱞ ᱛᱮᱱᱟᱜ ᱚᱱ ᱠᱟ ᱦᱩᱰᱤᱧ ᱢᱟᱪᱪᱷᱟ ᱟᱨᱠᱤ ᱦᱩᱰᱤᱧ ᱢᱟᱪᱪᱷᱟ ᱧᱮᱞ ᱛᱮᱱᱟᱜ ᱚᱱᱠᱟᱱᱟᱜ ᱜᱮ ᱧᱮᱞ ᱵᱟᱲᱟ ᱦᱩᱭ ᱟᱠᱟᱱᱟ ᱾ ᱟᱫᱚ ᱡᱟᱦᱟᱸ ᱞᱩᱜᱩᱵᱩᱨᱩ ᱥᱮ ᱟᱡᱚᱫᱤᱭᱟᱹ ᱵᱩᱨᱩ ᱵᱤᱨ ᱥᱮ ᱧᱮᱞ ᱞᱮᱠᱟᱱᱟᱜ ᱫᱚ ᱵᱟᱝ ᱪᱟᱞᱟᱣ ᱦᱩᱭ ᱠᱟᱱᱟ ᱟᱫᱚ ᱚᱠᱛᱚ ᱜᱮ ᱵᱟᱝ ᱵᱟᱹᱱᱩᱜ ᱠᱟᱫᱟ ᱛᱚ ᱟᱯᱱᱟᱨ ᱠᱚᱫᱚ ᱟᱻ ᱚᱞᱚᱜ ᱯᱟᱲᱦᱟᱣ ᱠᱚᱲᱟ ᱛᱚ
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱫᱟᱬᱟ ᱫᱚᱢ ᱫᱟᱲᱟ ᱠᱟᱫ ᱜᱮᱭ ᱜᱚᱝᱠᱮ ᱵᱟᱝ?
ᱦᱳᱭ ᱦᱳᱭ᱾
ᱟᱪᱪᱷᱟ ᱟᱪᱪᱷᱟ᱾ ᱟᱪᱪᱷᱟ᱾ ᱛᱟᱦᱚᱞᱮ ᱜᱚᱢᱠᱮ ᱠᱟᱛᱷᱟ ᱫᱚ ᱦᱩᱭᱩᱜ ᱠᱟᱱᱟ ᱥᱮᱸᱫᱽᱨᱟ ᱠᱚ ᱵᱟᱨᱮ ᱛᱮᱢ ᱠᱩᱥᱤᱭᱟᱜ ᱜᱮᱭᱟ ᱥᱮ ᱵᱟᱝ ᱠᱟᱹᱴᱤᱡ?
ᱚᱻ ᱚᱱᱟ ᱠᱟᱛᱷᱟ ᱟᱞᱚᱢ ᱞᱮᱭᱟ ᱜᱚᱢᱠᱮ ᱚᱱᱟ ᱥᱮᱸᱫᱽᱨᱟ ᱠᱟᱛᱷᱟ ᱞᱟᱹᱭ ᱞᱮᱠᱷᱟᱱ ᱡᱩᱫᱤ ᱥᱮᱸᱫ ᱫᱟᱠᱟ ᱡᱚᱢ ᱧᱩ ᱛᱮ ᱡᱩᱫᱤ ᱠᱚ ᱞᱟᱹᱭ ᱠᱮᱜᱼᱟ ᱡᱮ ᱥᱮᱸᱫᱽᱨᱟ ᱠᱚᱠᱚ ᱩᱰᱩᱠᱱᱟ ᱛᱟᱦᱚᱞᱮ ᱫᱟᱠᱟ ᱠᱚᱫᱚ ᱫᱚᱦᱚᱭ ᱢᱮ ᱥᱮᱸᱫᱽᱨᱟ ᱪᱚᱞᱚ ᱛᱟᱯᱟᱨᱮ ᱦᱮᱡ ᱠᱟᱛᱮ ᱫᱚᱨᱠᱟᱨ ᱦᱩᱭᱩᱜ-ᱟ ᱫᱟᱠᱟ ᱡᱚᱢ ᱦᱩᱭᱩᱜᱼᱟ᱾ ᱱᱚᱝᱠᱟ ᱦᱚᱸ ᱦᱩᱭ ᱠᱟᱱᱟ ᱱᱤᱡᱮᱨ ᱥᱟᱶᱛᱮ ᱛᱟᱦᱚᱞᱮ ᱜᱚᱢᱠᱮ ᱟᱢ ᱛᱚᱢ ᱠᱩᱥᱤᱭᱟᱜᱼᱟ ᱥᱮ ᱵᱟᱝ ᱥᱮᱸᱱᱫᱽᱨᱟ
ᱦᱮᱸ ᱜᱚᱢᱠᱮ ᱤᱧᱢᱟ ᱫᱚᱢᱮᱜᱤᱧ ᱠᱩᱥᱤ ᱫᱩᱧ ᱠᱩᱥᱤᱭᱟᱜ ᱜᱮᱭᱟ ᱞᱟᱹᱭᱟ ᱠᱚ ᱠᱚᱲᱟ ᱜᱤᱫᱽᱨᱟᱹᱢ ᱡᱟᱱᱟᱢ ᱞᱮᱱᱠᱷᱟᱱ ᱟᱡᱚᱫᱤᱭᱟᱹ ᱵᱩᱨᱩ ᱵᱤᱨ ᱥᱮᱸᱫᱽᱨᱟ ᱟᱨ ᱠᱩᱲᱤ ᱜᱤᱫᱽᱨᱟᱹᱢ ᱡᱟᱱᱟᱢ ᱞᱮᱱᱠᱷᱟᱱ ᱪᱟᱚᱠᱚᱞ ᱛᱟᱹᱲᱤ ᱯᱟᱛᱟ ᱚᱱᱟ ᱠᱚᱫᱚ ᱢᱤᱫ ᱫᱷᱟᱣ ᱛᱮᱠᱚ ᱫᱟᱬᱟ ᱫᱚᱠᱚ ᱫᱟᱬᱟ ᱟᱹᱜᱩᱣᱟᱜ ᱜᱮᱭᱟ ᱾ ᱦᱮᱸᱥᱮ ᱟᱫᱚ ᱤᱧᱦᱚᱸ ᱵᱟᱭᱨᱮ ᱨᱮ ᱠᱟᱹᱢᱤ ᱠᱟᱡ ᱠᱷᱟᱹᱛᱤᱨ ᱛᱮ ᱤᱧ ᱦᱚᱸ ᱚᱲᱟᱜ ᱵᱟᱹᱧ ᱪᱟᱞᱟᱣ ᱫᱟᱲᱮ ᱠᱟᱣᱫᱟ, ᱟᱨ ᱚᱱᱟ ᱠᱷᱟᱹᱛᱤᱨ ᱛᱮ ᱚᱱᱟ ᱚᱠᱛᱚ ᱨᱮ ᱚᱱᱟ ᱥᱮᱸᱫᱽᱨᱟ ᱚᱠᱛᱚ ᱨᱮᱜᱮ ᱤᱧᱦᱚᱸ ᱟᱡᱚᱫᱤᱭᱟᱹ ᱵᱩᱨᱩ ᱫᱚ ᱟᱣᱨᱤᱧ ᱪᱟᱞᱟᱜᱼᱟ ᱢᱤᱫ ᱫᱷᱟᱣ ᱦᱚᱸ ᱾ ᱛᱚ ᱪᱟᱞᱟᱣ ᱨᱮᱱᱟᱜ ᱟᱹᱰᱤ ᱜᱮ ᱢᱚᱱᱮ ᱢᱮᱱᱟᱜ ᱛᱤᱧᱟ ᱠᱟᱹᱴᱤᱡ
ᱡᱮ ᱱᱚᱣᱟ ᱫᱟᱲᱟ ᱨᱮᱱᱟᱜ ᱤᱪᱪᱷᱟᱹ ᱢᱤᱫᱴᱟᱝ ᱢᱮᱱᱟᱜ ᱛᱟᱵᱱᱟ ᱮᱱᱛᱮ ᱫᱟᱲᱟ ᱦᱚᱸ ᱫᱚᱨᱠᱟᱨᱟ᱾
ᱦᱮᱸ᱾
ᱛᱚ ᱮ ᱡᱩᱣᱟᱹᱱ ᱠᱚᱲᱟ ᱠᱩᱲᱤ ᱦᱤᱛᱩᱜ ᱡᱩᱫᱤ ᱵᱟᱵᱚᱱ ᱫᱟᱬᱟᱱᱟ ᱛᱤᱥᱠᱟᱨᱮᱢ ᱫᱟᱬᱟᱱᱟ ᱦᱮ ᱵᱟᱝ᱾ ᱜᱤᱫᱨᱟᱹ ᱯᱤᱫᱨᱟᱹ ᱠᱟᱛᱮ ᱢᱟ ᱵᱟᱢ ᱫᱟᱲᱟ ᱫᱟᱲᱮᱭᱟ᱾
ᱦᱮᱸ ᱜᱚᱢᱠᱮ ᱦᱮᱸ ᱟᱪᱪᱷᱟ ᱜᱚᱢᱠᱮ ᱢᱤᱫᱴᱮᱱ ᱠᱟᱛᱷᱟᱧ ᱠᱩᱞᱤᱭᱮᱜ ᱢᱮᱭᱟ ᱟᱢ ᱛᱤᱱᱟᱹᱜ ᱡᱚᱛᱷᱟ ᱮᱢ ᱢᱟᱱᱮ ᱥᱮ ᱠᱟᱴᱤᱡ ᱮᱢ ᱞᱟᱹᱭ ᱯᱩᱥᱴᱟᱹᱣ ᱛᱟᱞᱟᱝᱟ ᱦᱮᱸ ᱥᱮ
ᱦᱮᱸ ᱮᱠᱟᱞ ᱮᱠᱟᱞ ᱮᱱᱛᱮᱧ ᱪᱮᱥᱴᱟᱭᱟ ᱢᱟ ᱞᱟᱹᱭ ᱛᱟᱞᱟᱝ ᱢᱮ
ᱟᱪᱪᱷᱟ ᱜᱚᱝᱠᱮ ᱱᱮᱦᱟᱜ ᱱᱟᱦᱟᱜ ᱡᱟᱦᱟᱸ ᱟᱵᱚᱣᱟᱜ ᱨᱟᱹᱭ ᱨᱤᱛ ᱥᱮ ᱟᱨᱤ ᱪᱟᱹᱞᱤ ᱨᱮ ᱢᱮᱱᱟᱜ ᱛᱟᱵᱚᱱᱟ ᱠᱟᱴᱤᱡ ᱵᱩᱨᱩ ᱵᱤᱨ ᱥᱮᱸᱫᱽᱨᱟ ᱟᱫᱚ ᱦᱤᱛᱚᱜ ᱡᱟᱦᱟᱸ ᱟᱵᱚᱣᱟᱜ ᱯᱟᱦᱟᱴᱟ ᱠᱷᱚᱱᱟᱜ ᱠᱟᱱᱟ ᱢᱮᱱᱟᱜ ᱠᱚ ᱡᱮ ᱥᱮᱸᱫᱽᱨᱟ ᱵᱟᱝ ᱜᱟᱱᱚᱜᱼᱟ ᱠᱟᱨᱠᱟ ᱵᱟᱝ ᱜᱟᱱᱚᱜᱼᱟ ᱛᱟᱦᱚᱞᱮ ᱚᱱᱟ ᱟᱢ ᱛᱤᱱᱟᱹᱜ ᱡᱚᱛᱷᱟᱛ ᱮᱢ ᱢᱚᱱᱮᱭᱼᱟ ᱟᱵᱚᱣᱟᱜ ᱞᱟᱹᱠᱛᱤ ᱠᱚᱫᱚ ᱵᱚᱱ ᱪᱩᱰᱟᱹᱨᱚᱜᱼᱟ ᱥᱮ ᱚᱱᱟ ᱠᱚᱫᱚ ᱠᱟᱹᱴᱤᱡ ᱫᱚᱨᱠᱟᱨ ᱢᱮᱱᱟᱜ ᱛᱟᱵᱚᱱᱟ ᱚᱱᱟ ᱛᱟᱞᱟᱨᱮ
ᱮᱠᱟᱞ ᱮᱠᱟᱞ ᱡᱩᱫᱤ ᱵᱷᱟᱜᱮ ᱠᱟᱛᱷᱟᱢ ᱢᱤᱫᱴᱟᱝ ᱮᱢ ᱥᱟᱵ ᱨᱟᱠᱟᱵ ᱠᱟᱜ ᱛᱟᱞᱟᱝᱟ ᱟᱫᱚ ᱤᱧ ᱮ ᱱᱟᱦᱟᱜ ᱡᱤᱭᱤᱫ ᱡᱤᱭᱤ ᱫᱚ ᱡᱟᱦᱟ ᱞᱮᱠᱟ ᱟᱵᱚ ᱡᱩᱫᱤ ᱱᱚᱣᱟ ᱥᱮᱸᱫᱽᱨᱟ ᱠᱟᱛᱷᱟ ᱡᱩᱫᱤ ᱠᱚ ᱧᱮᱞᱟ ᱦᱟᱸᱜ ᱟᱵᱚ ᱱᱚᱣᱟ ᱫᱚ ᱛᱮᱦᱮᱧ ᱨᱮᱱᱟᱜ ᱫᱚ ᱵᱟᱝ ᱠᱟᱱᱟ ᱚᱱᱟ ᱫᱚ ᱥᱮᱫᱟᱭ ᱠᱷᱚᱱᱟᱜ ᱱᱚᱣᱟ ᱟᱵᱚᱱ ᱢᱟᱱᱟᱣ ᱟᱜᱩᱭᱮᱜ-ᱟ ᱦᱮᱥᱮ ᱦᱳᱭ᱾ ᱟᱫᱚ ᱮᱱᱛᱮ ᱡᱚᱠᱷᱚᱱ ᱚᱱᱟ ᱥᱮᱫᱟᱭ ᱠᱷᱚᱱᱟᱜ ᱵᱚᱱ ᱢᱟᱱᱟᱣ ᱟᱹᱜᱩᱭᱮᱫᱟ ᱥᱮ ᱟᱫᱚ ᱱᱟᱦᱟᱜ ᱫᱚ ᱦᱩᱭᱩᱜ ᱠᱟᱱᱟ ᱪᱤᱠᱮᱜ ᱠᱟᱱᱟ ᱱᱟᱦᱟᱜ ᱫᱚ ᱦᱩᱭᱩᱜ ᱠᱟᱱᱟ ᱚᱻ ᱚᱱᱟ ᱛᱟᱦᱟᱞᱮ ᱮᱠᱫᱚᱢ ᱥᱚᱨᱠᱟᱨᱤ ᱯᱟᱦᱟᱴᱷᱟ ᱠᱷᱚᱱᱟᱜ ᱚᱱᱟ ᱫᱚᱠᱚ ᱵᱚᱱᱫᱚᱭᱟ ᱛᱚ ᱛᱚ ᱵᱚᱱᱫᱚ ᱫᱚ ᱵᱚᱱᱫᱚ ᱫᱚ ᱦᱩᱭᱩᱜ ᱠᱟᱱᱟ ᱟᱵᱚ ᱦᱚᱸ ᱟᱹᱰᱤ ᱢᱟᱨᱟᱝ ᱢᱤᱫᱴᱮᱱ ᱜᱟᱹᱞᱛᱤ ᱧᱮᱞᱚᱜ ᱠᱟᱱᱟ ᱡᱮᱞᱮᱠᱟ ᱮᱸᱻ ᱪᱟᱞᱟᱣᱮᱱ ᱥᱮᱨᱢᱟ ᱠᱚ ᱫᱚᱢᱮ ᱦᱟᱱᱮ ᱡᱤᱭᱟᱹᱞᱤ ᱠᱚᱵᱚᱱ ᱜᱚᱡ ᱠᱮᱫ ᱠᱚᱣᱟ ᱪᱮᱜᱪᱤᱠᱟᱹᱭᱟᱵᱚᱱ ᱥᱳᱥᱟᱞ ᱢᱤᱰᱤᱭᱟ ᱠᱚᱨᱮ ᱵᱚᱱ ᱟᱲᱟᱜ ᱵᱟᱲᱦᱟᱭᱮᱫ ᱠᱚᱣᱟ ᱦᱮᱸ ᱵᱟᱝ?
ᱦᱮᱸ ᱦᱮᱸ ᱦᱮᱸ,
ᱛᱚ ᱱᱚᱭᱟ ᱢᱮᱫᱴᱟᱝ ᱚᱱᱟ ᱢᱤᱫᱴᱮᱱ ᱟᱹᱰᱤ ᱢᱟᱨᱟᱝ ᱵᱷᱩᱞ ᱠᱟᱱ ᱛᱟᱵᱚᱱᱟ ᱥᱮ ᱵᱟᱝ ᱜᱚᱝᱠᱮ? ᱟᱨ ᱱᱚᱣᱟ ᱵᱟᱠᱷᱨᱟ ᱱᱚᱣᱟ ᱵᱟᱠᱷᱨᱟ ᱛᱮ ᱟᱢ ᱪᱮᱫ ᱮᱢ ᱞᱟᱹᱭᱟ ᱜᱚᱝᱠᱮ ᱟᱢ ᱞᱟᱹᱭ ᱫᱟᱞᱟᱝ ᱢᱮ?
ᱮᱠᱫᱚᱢ ᱮᱠᱫᱚᱢ ᱟᱵᱚᱣᱟᱜ ᱡᱟᱦᱟ ᱞᱮᱠᱟ ᱱᱟᱜ ᱟᱵᱚᱣᱟᱜ ᱨᱟᱹᱭᱼ ᱨᱤᱛ ᱟᱨᱤᱪᱟᱹᱞᱤ ᱠᱟᱱ ᱛᱟᱵᱚᱱᱟ ᱟᱵᱚᱣᱟᱜ ᱵᱟᱧᱪᱟᱣ ᱫᱚᱦᱚ ᱫᱚ ᱟᱵᱚ, ᱴᱷᱮᱱ ᱜᱮᱵᱚᱱ ᱫᱚᱦᱚᱭ ᱢᱟ᱾ ᱟᱵᱚ ᱡᱩᱫᱤ ᱚᱱᱟ ᱠᱚ ᱠᱚᱨᱟᱣ ᱠᱟᱛᱮᱫ ᱦᱚᱸ ᱡᱩᱫᱤ ᱟᱵᱚᱵᱚᱱ ᱟᱵᱚ ᱴᱷᱮᱱ ᱜᱮ ᱛᱟᱦᱮᱸ ᱠᱚᱜᱼᱟ ᱦᱳᱭᱛᱳ ᱚᱱᱟ ᱠᱚᱫᱚ ᱵᱟᱠᱚ ᱢᱟᱱᱟᱣ ᱵᱟᱛᱟᱭ ᱠᱮᱵᱚᱱᱟ᱾ ᱟᱵᱚ ᱜᱮᱵᱚᱱ ᱩᱫᱩᱜᱼᱟ ᱡᱮ ᱚᱠᱟ ᱠᱚᱵᱚᱱ ᱠᱚᱨᱟᱣᱮᱫᱼᱟ ᱢᱤᱫ ᱯᱚᱠᱠᱷᱮ ᱫᱚ ᱚᱱᱟ ᱠᱚᱫᱚ ᱢᱤᱫᱴᱮᱱ ᱠᱟᱹᱭ ᱞᱮᱠᱟᱱᱟᱜ ᱢᱮᱫᱛᱮ ᱧᱮᱞ ᱮᱫᱟᱭ᱾ ᱥᱚᱨᱠᱟᱨ ᱫᱚ ᱟᱨᱠᱤ ᱦᱮᱸ ᱥᱮ? ᱯᱷᱟᱱᱮ ᱨᱟᱭᱨᱤᱛ ᱨᱮ ᱢᱮᱱᱟᱜᱼᱟ ᱥᱮ ᱟᱨᱹᱤ ᱪᱟᱞᱤ ᱨᱮ ᱢᱮᱱᱟᱜᱼᱟ ᱢᱮᱱᱠᱷᱟᱱ ᱴᱷᱤᱠ ᱜᱮᱭᱟ ᱢᱟᱱᱟᱣ ᱟᱵᱚᱱ ᱢᱮᱱᱠᱷᱟᱱ ᱚᱱᱠᱟ ᱫᱚ ᱟᱞᱚᱵᱚᱱ ᱢᱟᱱᱟᱣᱟ ᱡᱟᱦᱟ ᱟᱵᱚ ᱢᱮᱫ ᱟᱭᱤᱱ ᱥᱤᱝᱠᱷᱚᱞᱟ ᱛᱮᱵᱚᱱ ᱛᱚᱯᱚᱞ ᱟᱠᱟᱱ ᱫᱚ ᱚᱱᱟ ᱟᱞᱚᱵᱚᱱ ᱨᱟᱯᱩᱫ ᱛᱟᱵᱚᱱ ᱢᱟ ᱟᱨᱠᱤ᱾
ᱮᱠᱟᱞ ᱮᱠᱟᱞ ᱟᱫᱚ ᱤᱧ ᱚᱱᱟᱜᱤᱧ ᱞᱟᱹᱭᱟ ᱡᱟᱦᱟᱸ ᱟᱵᱚᱣᱟᱜ ᱨᱟᱹᱭ ᱨᱤᱛ ᱨᱮ ᱢᱮᱱᱟᱜ ᱟᱠᱟᱫ ᱥᱮ ᱢᱮᱱᱟ ᱮᱱᱞᱮᱠᱟ ᱫᱚ ᱛᱟᱦᱮᱱᱟ ᱟᱨ ᱱᱚᱣᱟ ᱫᱚ ᱵᱟᱝ ᱢᱮᱱᱠᱷᱟᱱ ᱞᱟᱦᱟᱛᱮ ᱡᱟᱦᱟ ᱞᱮᱠᱟ ᱛᱟᱦᱮ ᱞᱮᱱᱟ? ᱥᱮᱫᱽᱨᱟ ᱢᱮᱱ ᱛᱮᱫᱚ ᱥᱩᱫᱩ ᱡᱤᱭᱟᱹᱞᱤ ᱜᱚᱡ ᱫᱚ ᱠᱟᱛᱷᱟ ᱫᱚ ᱵᱟᱝ ᱛᱟᱦᱮ ᱞᱮᱱᱟ᱾ ᱟᱵᱚᱣᱟᱜ ᱥᱟᱶᱛᱟ ᱥᱮᱫᱽᱨᱟ ᱢᱮᱱᱛᱮ ᱫᱚ, ᱛᱟᱦᱮ ᱞᱮᱱᱟ ᱱᱟᱱᱟ ᱦᱩᱱᱟᱹᱨ ᱡᱤᱱᱤᱥ ᱮᱢ ᱥᱮᱱᱫᱨᱟ ᱟᱜᱩᱠᱮᱭᱟ ᱨᱟᱱ ᱢᱩᱨᱜᱟᱹ ᱟᱨ ᱚᱱᱠᱟᱱ ᱡᱟᱦᱟᱱ ᱡᱤᱱᱤᱥ ᱵᱟᱱᱩᱜ ᱠᱟᱫᱟ ᱟᱵᱚ ᱱᱚᱣᱟ ᱠᱚᱨᱮ, ᱚᱱᱠᱟᱱᱟᱜ ᱡᱤᱱᱤᱥ ᱮᱢ ᱥᱮᱫᱽᱨᱟ ᱟᱹᱜᱩ ᱠᱮᱭᱟ ᱚᱱᱟ ᱡᱤᱱᱤᱥ ᱛᱟᱦᱮ ᱞᱮᱱᱟ ᱟᱵᱚᱣᱟᱜ ᱥᱮᱫᱟᱭ ᱨᱮᱱᱟᱜ ᱥᱮᱫᱽᱨᱟ᱾ ᱱᱟᱦᱟᱜ ᱫᱤᱱ ᱨᱮ ᱪᱮᱠᱟᱜ ᱠᱟᱱᱟ ᱵᱟᱝ ᱥᱮᱸᱫᱽᱨᱟ ᱢᱟᱱᱮ, ᱪᱤᱠᱟᱹᱜ ᱠᱟᱱᱟ ᱪᱚᱞᱚ ᱡᱤᱭᱟᱹᱞᱤ ᱜᱚᱡᱮᱢᱮ ᱟᱪᱪᱷᱟ ᱱᱩᱭ ᱪᱮᱞᱮ ᱠᱟᱱᱟᱭ ᱡᱤᱞ ᱜᱚᱡᱮᱢᱮ᱾ ᱚᱱᱟ ᱡᱤᱱᱤᱥᱴᱟᱜ ᱟᱵᱚ ᱵᱚᱱ ᱠᱚᱨᱟᱣᱮᱫᱼᱟ ᱟᱨ ᱚᱱᱟ ᱯᱩᱞᱤᱥ ᱯᱨᱚᱥᱟᱥᱚᱱ ᱟᱜ ᱢᱮᱫ ᱨᱮ ᱪᱟᱞᱟᱜ ᱠᱟᱱᱟ᱾ ᱟᱨ ᱟᱵᱚ ᱟᱵᱚ ᱛᱮᱜᱮ ᱚᱸᱰᱮ ᱠᱷᱚᱱᱟᱜ, ᱟᱵᱚ ᱵᱚᱱ ᱚᱸᱰᱮ ᱩᱱᱠᱩ ᱠᱚ ᱟᱴᱚᱠᱮᱫ ᱵᱚᱱᱟ ᱦᱮᱸ ᱵᱟᱝ?
ᱦᱮᱸ ᱮᱠᱫᱚᱢ ᱮᱠᱫᱚᱢ ᱮᱠᱫᱚᱢ᱾
ᱛᱟᱦᱚᱞᱮ ᱚᱱᱟ ᱫᱚ ᱟᱵᱚᱣᱟᱜ ᱦᱚ ᱟᱹᱰᱤ ᱢᱟᱨᱟᱝ ᱜᱟᱹᱞᱛᱤ ᱠᱟᱱᱟ᱾
ᱦᱩ ᱮᱠᱫᱚᱢ ᱮᱠᱫᱚᱢ ᱠᱟᱛᱷᱟ ᱫᱚ ᱢᱤᱫ ᱠᱟᱛᱷᱟ ᱞᱟᱹᱭ ᱞᱮᱠᱷᱟᱱ ᱱᱚᱣᱟ ᱫᱚ ᱥᱮᱸᱫᱽᱨᱟ ᱫᱚ ᱢᱤᱫᱴᱮᱱ, ᱟᱵᱚᱣᱟᱜ ᱪᱮᱫ ᱨᱮᱱᱟᱜ ᱟᱹᱰᱤ ᱠᱤᱪᱷᱩ ᱢᱮᱱᱟᱜᱼᱟ ᱟᱨᱠᱤ ᱟᱭᱢᱟ ᱛᱮᱱᱟᱜ ᱢᱮᱱᱟᱜᱼᱟ ᱪᱮᱫ ᱨᱮᱱᱟᱜ᱾ ᱚᱸᱰᱮ ᱠᱷᱚᱱ ᱨᱟᱱ ᱢᱩᱨᱜᱟᱹᱱ ᱦᱚᱸᱵᱚᱱ ᱪᱮᱫ ᱫᱟᱲᱮᱭᱟᱜᱼᱟ ᱟᱨ ᱟᱭᱢᱟ ᱞᱮᱠᱟᱱᱟᱜ ᱞᱟᱠᱪᱟᱨ ᱵᱚᱱ ᱪᱮᱫ ᱫᱟᱲᱮᱭᱟᱜᱼᱟ᱾ ᱥᱮ ᱵᱟᱝ?
ᱦᱮᱸ ᱱᱤᱦᱟᱹᱛᱤ ᱱᱤᱦᱟᱹᱛᱤ,
ᱚᱸᱰᱮᱱᱟᱜ ᱟᱹᱰᱤ ᱞᱮᱠᱟᱱᱟᱜ ᱮᱱᱮᱡ ᱥᱮᱨᱮᱧ ᱟᱹᱰᱤ ᱞᱮᱠᱟᱱᱟᱜ ᱮᱱᱮᱡ ᱥᱮᱨᱮᱧ ᱢᱮᱱᱟᱜᱼᱟ ᱟᱹᱰᱤ ᱞᱮᱠᱟᱱᱟᱜ ᱠᱟᱛᱷᱟ ᱠᱚᱠᱚ ᱪᱮᱫ ᱟᱵᱚᱱᱟ᱾ ᱡᱟᱦᱟᱸ ᱟᱵᱚᱣᱟᱜ ᱜᱷᱟᱸᱨᱚᱸᱡᱽ ᱡᱤᱭᱚᱱ ᱨᱮ ᱟᱵᱚᱣᱟᱜ ᱠᱟᱹᱢᱤ ᱞᱟᱜᱟᱜ ᱢᱟ ᱦᱮᱸ ᱥᱮ ᱵᱟᱝ? ᱟᱨ ᱡᱟᱦᱟᱸ ᱟᱵᱚᱱᱟᱜ ᱟᱵᱚᱱᱟᱜ ᱡᱟᱦᱟᱸ ᱨᱟᱱ ᱢᱩᱨᱜᱟᱹᱱ ᱠᱚ ᱟᱫᱽ ᱥᱟᱨᱤᱜ ᱠᱟᱱᱟ ᱦᱮᱸ ᱥᱮ? ᱥᱤᱠᱚᱲ ᱵᱟᱠᱟᱲ ᱨᱮᱱᱟᱜ ᱚᱱᱟ ᱠᱚ ᱟᱵᱚ ᱡᱟᱛᱮ ᱵᱚᱱ ᱵᱟᱧᱪᱟᱣ ᱫᱚᱦᱚᱭ ᱢᱟ ᱚᱱᱟ ᱠᱚᱨᱮᱱᱟᱜ ᱦᱚᱸ ᱥᱮᱪᱮᱫ ᱠᱚ ᱮᱢᱟᱵᱚᱱ ᱜᱮᱭᱟ᱾
ᱮᱠᱟᱞ ᱮᱠᱟᱞ᱾ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱟᱫᱚ ᱮᱱᱛᱮ ᱦᱚᱸᱜᱼᱚᱱᱟ ᱜᱮ ᱟᱵᱚ ᱵᱟᱵᱚᱱ ᱢᱟᱱᱟᱣ ᱵᱟᱛᱟᱣᱮᱫᱼᱟ ᱥᱮ?
ᱦᱮᱸ ᱮᱠᱫᱚᱢ,
ᱦᱳᱭ ᱟᱫᱚ ᱡᱚᱠᱷᱚᱱ ᱚᱱᱟ ᱠᱚ ᱵᱟᱵᱚᱱ ᱢᱟᱱᱟᱣ ᱵᱟᱛᱟᱣᱟ ᱥᱮ ᱟᱫᱚ ᱩᱱ ᱚᱠᱛᱚ ᱨᱮ ᱟᱵᱚᱣᱟᱜ ᱜᱮ, ᱦᱚᱜᱼᱚᱭ ᱡᱮᱢᱚᱱ ᱥᱮᱸᱫᱽᱨᱟ ᱠᱚ ᱵᱚᱱᱫᱚᱭᱮᱫ ᱵᱚᱱᱟ ᱪᱤᱠᱟᱹ ᱞᱮᱠᱟᱛᱮ ᱟᱵᱚ ᱠᱤᱪᱷᱩ ᱱᱚᱝᱠᱟᱱᱟᱜ ᱵᱮ-ᱵᱟᱹᱰᱤᱡ ᱚᱱᱠᱟ ᱵᱚᱱ ᱯᱳᱥᱴ ᱵᱟᱲᱟ ᱠᱟᱜᱼᱟ ᱵᱷᱟᱭᱨᱟᱞ ᱠᱟᱜᱼᱟ ᱵᱚᱱ ᱦᱮᱸ ᱵᱟᱝ? ᱡᱟᱦᱟᱸ ᱦᱚᱛᱮᱫ ᱛᱮ ᱩᱱᱠᱩ ᱠᱚ ᱧᱮᱞ ᱠᱮᱜᱼᱟ ᱟᱨ ᱱᱮᱛᱟᱨ ᱵᱚᱱ ᱧᱮᱞᱮᱫᱼᱟ ᱡᱮ ᱥᱳᱥᱟᱞ ᱢᱤᱰᱤᱭᱟ ᱨᱮᱱᱟᱜ, ᱠᱟᱜᱮ ᱯᱟᱣᱟᱨ ᱡᱟᱸᱦᱟ ᱠᱤᱪᱪᱷᱩ ᱟᱢᱟᱜ ᱡᱟᱦᱟᱱᱟᱜ ᱤᱥᱩ ᱤᱫᱤ ᱠᱟᱛᱮ ᱮᱭ ᱟᱨᱠᱤ ᱥᱳᱥᱟᱞ ᱢᱤᱰᱤᱭᱟ ᱴᱷᱮᱱ᱾ ᱯᱳᱥᱴ-ᱟ ᱚᱸᱰᱮ ᱠᱷᱚᱱᱟᱜ ᱜᱮ ᱦᱚᱭᱛᱳ ᱟᱢᱟᱜ ᱛᱮᱞᱟ ᱦᱚᱢ ᱧᱟᱢ ᱫᱟᱲᱮᱭᱟᱜ-ᱟ᱾ ᱦᱚᱭᱛᱚ ᱚᱸᱰᱮ ᱟ ᱚᱸᱰᱮ ᱠᱷᱚᱱᱟᱜ ᱡᱟᱦᱟᱱᱟᱜ ᱢᱤᱫᱴᱮᱡ ᱵᱷᱟᱜᱮ ᱯᱚᱫᱚᱠᱠᱷᱮᱯ ᱦᱚᱸ ᱦᱟᱛᱟᱣ ᱜᱟᱱᱚᱜ-ᱟ᱾ ᱱᱚᱝᱠᱟᱱᱟᱜ ᱯᱟᱣᱟᱨ ᱴᱟᱜ, ᱟᱫᱚ ᱥᱳᱥᱟᱞ ᱢᱤᱰᱤᱭᱟ ᱵᱮᱵᱚᱦᱟᱨ ᱥᱮᱬᱟ ᱞᱟᱜᱟᱜ-ᱟ ᱦᱮᱸ ᱥᱮ ᱵᱟᱝ᱾
ᱦᱩᱸ᱾
ᱦᱮᱸ, ᱟᱵᱚ ᱱᱮᱛᱟᱨ ᱡᱩᱣᱟᱹᱱ ᱠᱚᱲᱟ ᱠᱩᱲᱤ ᱪᱤᱠᱟᱹᱭᱟᱵᱚᱱ, ᱥᱳᱥᱟᱞ ᱢᱤᱰᱤᱭᱟ ᱢᱟᱱᱮ ᱡᱷᱟᱝᱠᱩ ᱡᱷᱟᱠᱩᱲ ᱮᱱᱮᱡ ᱫᱟ ᱠᱚ, ᱟᱨ ᱥᱳᱥᱟᱞ ᱢᱤᱰᱤᱭᱟ ᱠᱚ ᱟᱲᱟᱜ ᱮᱫᱟ᱾ ᱱᱚᱣᱟ ᱞᱟᱹᱜᱤᱫ ᱫᱚ ᱥᱳᱥᱟᱞ ᱢᱤᱰᱤᱭᱟ ᱥᱩᱫᱩ ᱫᱚ ᱵᱟᱝ ᱠᱟᱱᱟ, ᱟᱨᱮ ᱮᱱᱮᱡ, ᱥᱮᱨᱮᱧᱟ ᱠᱚᱨᱟᱣ ᱢᱮ ᱟᱨ ᱚᱸᱰᱮ ᱠᱷᱚᱱᱟᱜ ᱡᱟᱦᱟᱸ ᱜᱮᱭᱟᱱ ᱟᱨᱡᱟᱣ ᱜᱟᱱᱚᱜ-ᱟ ᱚᱱᱟ ᱦᱚᱸ ᱟᱡ ᱫᱚ ᱪᱮᱫ ᱡᱚᱱᱟᱜ ᱠᱟᱱᱟ, ᱦᱮᱸ ᱵᱟᱝ?
ᱮᱠᱫᱚᱢ ᱮᱠᱫᱚᱢ ᱮᱠᱫᱚᱢ᱾ ᱥᱳᱥᱟᱞ ᱢᱤᱰᱤᱭᱟ ᱫᱚ ᱥᱩᱫᱷᱩ ᱢᱤᱫᱴᱮᱱ ᱡᱷᱟᱝᱠᱟ ᱡᱷᱟᱠᱩᱨ ᱮᱱᱮᱡ ᱥᱮᱨᱮᱧ ᱧᱮᱞ ᱞᱟᱹᱜᱤᱫ ᱫᱚ ᱵᱟᱝ ᱠᱟᱱᱟ᱾ ᱚᱱᱟ ᱫᱚ ᱟᱹᱰᱤ ᱨᱤᱞ ᱨᱚᱠᱚᱢᱟᱜ ᱥᱮᱪᱮᱫ ᱥᱮᱬᱟ ᱨᱮᱱᱟᱜ ᱢᱮᱱᱟᱜ ᱛᱟᱵᱚᱱᱟ᱾ ᱦᱤᱛᱳᱜ ᱫᱤᱥᱚᱢ ᱫᱩᱱᱭᱟᱹ ᱨᱮᱱ ᱡᱟᱦᱟᱸ ᱛᱤᱱᱟᱹᱜ ᱦᱚᱲ ᱢᱮᱱᱟᱜ ᱵᱚᱱᱟ ᱡᱷᱚᱛᱚ ᱢᱤᱫ ᱡᱳᱴ ᱠᱟᱫ ᱵᱚᱱᱟᱭ, ᱢᱤᱫ ᱴᱷᱮᱱᱮ ᱧᱟᱯᱟᱢ ᱟᱠᱟᱫ ᱵᱚᱱᱟ, ᱢᱮᱫᱴᱮᱱ ᱱᱟᱢᱵᱟᱨ ᱤᱭᱟᱹ ᱠᱟᱛᱮᱫ ᱞᱟᱜᱟᱣ ᱠᱟᱛᱮᱫ᱾ ᱦᱮᱸ ᱥᱮ ᱵᱟᱝ᱾ ᱛᱟᱦᱞᱮ ᱟᱵᱚ ᱚᱝᱠᱟᱱᱟᱜ ᱜᱮᱵᱚᱱ ᱥᱮᱬᱟᱭ ᱢᱟ᱾ ᱚᱱᱟ ᱟᱵᱚᱣᱟᱜ ᱞᱟᱹᱠᱛᱤ ᱨᱮ ᱞᱟᱜᱟᱜ-ᱟ᱾
ᱟᱫᱚ ᱥᱟᱹᱨᱩ ᱜᱮ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱡᱮ ᱦᱚᱸᱜ-ᱚᱭ, ᱟᱸᱻ ᱢᱤᱫᱴᱟᱝ ᱱᱟᱯᱟᱭ ᱛᱮ ᱦᱚᱲᱮ ᱜᱚᱴᱴᱟ ᱫᱤᱥᱚᱢ ᱦᱚᱲᱮ ᱟᱻ ᱢᱤᱫ ᱴᱷᱮᱱᱮ ᱡᱟᱣᱨᱟ ᱦᱚᱪᱚ ᱟᱠᱟᱫ ᱵᱚᱱᱟ ᱥᱮ ᱡᱩᱢᱤᱫ ᱟᱠᱟᱫ ᱵᱚᱱᱟ᱾
ᱦᱩᱸ᱾
ᱟᱫᱚᱧ ᱵᱩᱡᱷᱟᱹᱣ ᱠᱮᱜ-ᱟ, ᱟᱫᱚ ᱮᱱᱛᱮ ᱪᱮᱫᱮᱠᱟᱜ ᱠᱟᱱᱟ? ᱱᱟᱦᱟᱜ ᱡᱩᱜᱽ ᱨᱮᱫᱚ ᱦᱮᱸᱥᱮ ᱛᱚ, ᱦᱚᱸᱜ-ᱚᱱᱟ ᱡᱤᱱᱤᱥ ᱴᱟᱜ᱾ ᱡᱟᱦᱟᱸ ‌ᱪᱮᱫᱞᱮᱠᱟ ᱥᱳᱥᱟᱞ ᱢᱤᱰᱤᱭᱟ ᱠᱷᱚᱱᱟᱜ ᱦᱚᱸ ᱠᱤᱱᱛᱩ ᱠᱟᱹᱣᱰᱤ ᱟᱨᱡᱟᱣ ᱫᱚ ᱜᱟᱱᱜ ᱠᱟᱱᱟ ᱦᱮᱸ ᱵᱟᱝ ᱥᱳᱭᱫᱳᱢ᱾
ᱮᱠᱫᱚᱢ ᱮᱠᱫᱚᱢ ᱮᱠᱫᱚᱢ᱾ ᱮᱠᱫᱚᱢ ᱮᱠᱫᱚᱢ᱾
ᱚ, ᱮᱸᱜ ᱞᱮᱠᱷᱟ ᱜᱚᱴᱟ ᱥᱟᱱᱛᱟᱲ ᱠᱚᱜᱮ ᱪᱤᱠᱟᱹᱭᱮᱜ-ᱟ ᱠᱚ ᱱᱚᱣᱟ ᱚᱱᱟ ᱠᱚ ᱠᱟᱹᱢᱤ ᱠᱚ ᱥᱟᱶ ᱠᱚ ᱡᱚᱯᱲᱟᱜ ᱠᱟᱱ ᱛᱟᱵᱚᱱᱟ ᱦᱮᱸ ᱵᱟᱝ? ᱟᱫᱚ ᱟᱨ ᱚᱱᱟ ᱫᱚ ᱡᱩᱫᱤᱢ ᱥᱟᱭᱞᱮᱱᱴ ᱠᱷᱜ-ᱟ ᱛᱟᱦᱞᱮ ᱟᱨᱦᱚᱸ ᱱᱟᱯᱟᱭᱚᱜ-ᱟ ᱛᱟᱦᱞᱮ᱾ ᱩᱫᱵᱳᱫᱚᱱ ᱨᱮᱦᱚᱸ ᱵᱟᱝ ᱵᱩᱡᱷᱟᱹᱜ-ᱟ ᱦᱮᱸ ᱥᱮ, ᱦᱳᱭ ᱡᱚᱠᱷᱚᱱ ᱛᱚᱠᱷᱚᱱ ᱰᱤᱥᱴᱟᱵ-ᱮᱢ ᱫᱚᱦᱚᱭᱟ ᱚᱱᱟ ᱦᱚᱸ ᱴᱷᱤᱠ ᱜᱮᱭᱟ᱾ ᱟᱫ ᱮᱱᱠᱷᱟᱱ ᱪᱮᱫ ᱞᱮᱠᱟᱜ ᱠᱟᱱᱟ, ᱮᱸᱜ ᱚᱱᱟ ᱡᱟᱦᱟᱸ ᱮᱴᱟᱜ ᱜᱟᱛᱟᱠ ᱨᱮᱱ ᱦᱚᱲ ᱠᱚ ᱡᱩᱫᱤᱢ ᱧᱮᱞ ᱠᱚᱣᱟ ᱢᱟᱹᱱᱢᱤ ᱠᱚ᱾ ᱠᱚᱲᱟ ᱛᱟᱢ ᱠᱩᱲᱤ ᱛᱟᱢ ᱦᱮᱸ ᱥᱮ, ᱩᱝᱠᱩ ᱡᱟᱦᱟᱸ ᱨᱮᱜᱮᱠᱚ ᱫᱟᱬᱟᱱ ᱠᱟᱱᱟ᱾ ᱚᱱᱟ ᱞᱤᱭᱟᱹ ᱛᱮᱜᱮ ᱵᱞᱚᱜᱽ ᱵᱷᱤᱰᱭᱳ ᱠᱚ ᱠᱚᱨᱟᱣ ᱠᱟᱱᱟ, ᱵᱞᱚᱜᱽ ᱵᱷᱤᱰᱭᱳ ᱠᱚ ᱠᱚᱨᱟᱣᱮᱜ-ᱟ᱾ ᱟᱫᱚ ᱮᱱᱠᱷᱟᱱ ᱵᱞᱚᱜᱽ ᱵᱷᱤᱰᱭᱳ ᱠᱚᱨᱟᱣ ᱞᱮᱠᱷᱟᱱ ᱜᱮ ᱚᱸᱰᱮ ᱠᱷᱚᱱ ᱠᱟᱹᱣᱰᱤ ᱠᱚ ᱟᱨᱡᱟᱣᱮᱜ-ᱟ ᱥᱳᱥᱟᱞ ᱢᱤᱰᱤᱭᱟ ᱨᱮ᱾ ᱛᱟᱞᱦᱮ ᱤᱧ ᱱᱚᱣᱟᱧ ᱠᱩᱠᱞᱤᱧ ᱫᱚᱦᱚᱭᱟ ᱟᱵᱚᱨᱮᱱ ᱥᱟᱱᱛᱟᱲ ᱠᱚᱻ ᱟᱵᱚᱨᱮᱱ ᱡᱟᱦᱟᱸᱭ ᱠᱚᱲᱟ ᱠᱩᱲᱤ ᱠᱚ ᱦᱮᱱᱟᱜ ᱠᱚᱣᱟ᱾ ᱩᱱᱠᱩ ᱪᱮᱫᱟᱜ ᱱᱚᱣᱟ ᱵᱟᱠᱚ ᱠᱚᱨᱟᱣᱮᱜ-ᱟ? ᱩᱱᱠᱩ ᱱᱚᱣᱟ ᱱᱚᱣᱟ ᱠᱚᱨᱟᱣ ᱞᱟᱹᱠᱛᱤ ᱠᱟᱱᱟ᱾
ᱮᱠᱫᱚᱢ ᱮᱠᱫᱚᱢ, ᱮᱠᱫᱚᱢ ᱮᱠᱫᱚᱢ ᱱᱚᱣᱟ ᱟᱵᱚ ᱪᱮᱸᱜᱷᱟᱜ ᱦᱩᱭᱩᱜ ᱛᱟᱵᱚᱱᱟ᱾ ᱟᱵᱚ ᱦᱚᱸ ᱟᱨ, ᱟᱨ ᱠᱚ ᱞᱮᱠᱟ ᱜᱮ ᱡᱮᱢᱚᱱ ᱟᱨ ᱵᱚᱱ ᱞᱟᱦᱟ ᱫᱟᱲᱮᱭᱟᱜ ᱢᱟ᱾ ᱟᱵᱚ ᱞᱟᱦᱟ ᱨᱮᱱᱟᱜ ᱫᱟᱭᱤᱛᱛᱚ ᱟᱵᱚ ᱡᱩᱣᱟᱹᱱ ᱠᱚᱲᱟ ᱠᱩᱲᱤ ᱜᱮ ᱠᱟᱱᱟ ᱥᱮ, ᱫᱟᱭᱤᱛᱛᱚ ᱫᱚ ᱟᱵᱚᱣᱟᱜ ᱜᱮ ᱠᱟᱱᱟ᱾
ᱮᱠᱟᱞ ᱮᱠᱟᱞ ᱮᱠᱟᱞ ᱚᱱᱟ ᱡᱩᱫᱤ ᱵᱟᱵᱚᱱ ᱵᱩᱡᱷᱟᱹᱣ ᱧᱟᱢᱟ ᱡᱮ ᱚᱠᱛᱚ ᱨᱮ ᱥᱟᱹᱨᱤ ᱜᱮ ᱟᱹᱰᱤ ᱞᱟᱡᱟᱣ ᱨᱮᱱᱟᱜ ᱠᱟᱛᱷᱟ ᱠᱟᱱᱟ᱾ ᱮ ᱚᱱᱮ ᱠᱟᱛᱷᱟ ᱨᱮ ᱵᱟᱹᱱᱩᱜ-ᱟ ᱮᱸ ᱦᱚᱲ ᱫᱚᱠᱚ ᱞᱟᱦᱟᱭ ᱮᱱᱟ ᱜᱚᱴᱟ ᱪᱟᱸᱫᱚ ᱨᱮ ᱟᱨ ᱟᱢᱫᱚᱢ ᱮᱠᱷᱚᱱᱚ ᱦᱤᱛᱚᱜ ᱦᱚᱸ ᱦᱟᱺᱰᱤ ᱵᱷᱟᱴᱤ ᱨᱮ᱾ ᱫᱮ ᱵᱟᱝ
ᱮᱠᱫᱚᱢ ᱮᱠᱫᱚᱢ ᱮᱠᱫᱚᱢ ᱵᱟᱠᱷᱟᱱ ᱡᱳᱲᱳ ᱠᱷᱚᱱ ᱵᱚᱱ ᱛᱟᱭᱚᱢᱚᱜ ᱠᱟᱱᱟ ᱡᱳᱲᱳ ᱠᱷᱚᱱ᱾
ᱦᱳᱭ ᱦᱳᱭ ᱦᱳᱭ ᱟᱫᱚ ᱮᱱᱛᱮ ᱟᱯᱮ ᱡᱩᱫᱤ ᱯᱮ ᱯᱟᱹᱪ ᱤᱫᱤᱜ-ᱟ ᱯᱟᱹᱪ ᱞᱮᱠᱷᱟᱱ ᱫᱚ ᱯᱟᱹᱪ ᱞᱮᱠᱷᱟᱱ ᱟᱨ ᱦᱚᱸᱢ ᱯᱟᱹᱪᱚᱜ-ᱟ᱾ ᱟᱹᱰᱤ ᱡᱚᱠᱷᱟᱡ ᱞᱟᱦᱟ ᱛᱮᱸᱦᱚᱸ ᱵᱟ ᱟᱢ ᱫᱚ ᱚᱠᱟ ᱨᱮᱜᱮᱢ ᱞᱟᱦᱟ ᱪᱟᱞᱟᱜ-ᱟ ᱟᱢᱟᱜ ᱴᱷᱤᱠ ᱴᱷᱤᱠᱟᱹᱱᱟ ᱜᱮ ᱵᱟᱢ ᱞᱟᱹᱭ ᱫᱟᱲᱮᱭᱟᱜ-ᱟ ᱦᱮᱸ ᱵᱟᱝ᱾
ᱮᱠᱫᱚᱢ ᱮᱠᱫᱚᱢ ᱮᱠᱫᱚᱢ ᱮᱠᱫᱚᱢ,
ᱱᱚᱣᱟ ᱠᱚ ᱢᱟᱱᱟᱣ ᱜᱩᱱᱟᱹᱣ ᱟᱹᱰᱤ ᱞᱟᱹᱠᱛᱤ ᱢᱮᱱᱟᱜ ᱟᱠᱟᱫᱟ ᱱᱟᱦᱟᱜ ᱫᱤᱱᱨᱮ ᱦᱮᱸ ᱵᱟᱝ?
ᱮᱠᱫᱚᱢ ᱮᱠᱫᱚᱢ ᱫᱚᱵᱮ ᱵᱚᱱ ᱢᱟᱱᱟᱱ ᱜᱩᱱᱟᱹᱱ ᱫᱟᱲᱮᱭᱟᱜ-ᱟ ᱚᱠᱟ ᱞᱮᱠᱟ ᱵᱚᱱ ᱴᱷᱤᱠ ᱞᱟᱦᱟ-ᱟ ᱤᱭᱟᱹ ᱰᱟᱦᱟᱨᱟ ᱛᱮᱵᱚᱱ ᱰᱟᱦᱟᱨᱟᱜ-ᱟ ᱥᱮ᱾
ᱦᱳᱭ ᱦᱳᱭ ᱟᱪᱪᱷᱟ ᱜᱚᱝᱠᱮ ᱟᱹᱰᱤ ᱱᱟᱯᱟᱭ ᱤᱧ ᱵᱩᱡᱷᱟᱹᱣ ᱠᱮᱫᱟ ᱟᱢ ᱥᱟᱶ ᱨᱚᱯᱚᱲ ᱠᱟᱛᱮ ᱦᱮᱸ ᱟᱸᱢᱚᱢ ᱛᱮ ᱟᱹᱰᱤ